ᱦᱮᱞᱳ,
ᱡᱚᱦᱟᱨ ᱜᱮ ᱥᱟᱹᱜᱩᱱ ᱥᱮᱛᱟᱜ
ᱦᱮᱸ ᱡᱚᱦᱟᱨ ᱜᱮ ᱥᱟᱹᱜᱩᱱ ᱥᱮᱛᱟᱜ ᱤᱧᱟᱹᱜ ᱨᱚᱲ ᱴᱷᱤᱠ ᱴᱷᱟᱠ ᱟᱧᱟᱢᱚᱜ ᱠᱟᱱᱟ ᱛᱚ?
ᱦᱮᱸ ᱟᱸᱡᱚᱢᱚᱜ ᱠᱟᱱᱟ ᱟᱨ ᱤᱧᱟᱹᱜ ᱟᱸᱡᱚᱢᱚᱜ ᱠᱟᱱᱟ ᱥᱮ ᱵᱟᱝᱟ?
ᱦᱮᱸ ᱟᱸᱡᱚᱢᱚᱜ ᱠᱟᱱᱟ ᱱᱟᱯᱟᱭ ᱵᱟᱲᱟ ᱜᱮ ᱢᱮᱱᱟᱜ ᱵᱤᱱᱟ ᱛᱚᱦᱟᱸ ᱠᱷᱟᱱ?
ᱦᱚᱭ ᱱᱤᱛᱚᱜ ᱫᱚ ᱱᱟᱯᱟᱭ ᱵᱟᱲᱟ ᱜᱮ ᱟᱯᱮᱜ ᱜᱮ ᱚᱠᱟᱮᱠᱟ ᱱᱤᱛᱚᱜ ᱫᱚ?
ᱦᱮᱸ ᱟᱞᱮ ᱦᱸ ᱱᱟᱯᱟᱭ ᱵᱟᱲᱟ ᱜᱮᱭᱟ ᱱᱤᱛ ᱜᱷᱟᱹᱲᱤᱡ ᱫᱚ-
ᱦᱩᱸ
ᱟᱨ ᱛᱟᱦᱚᱞᱮ ᱫᱟᱜ ᱡᱟᱹᱲᱤ ᱚᱠᱟᱞᱮᱠᱟ ᱦᱩᱭᱩᱜ ᱠᱟᱱᱟ ᱟᱯᱮ ᱫᱤᱥᱚᱢ ᱥᱮᱫ?
ᱚ ᱫᱟᱜ ᱡᱟᱹᱲᱤ ᱫᱚ ᱦᱟᱸᱜ ᱠᱷᱟᱱ ᱟᱹᱰᱤ ᱡᱳᱨᱜ ᱦᱩᱭᱩᱜ ᱠᱟᱱᱟ ᱛᱚ ᱦᱚᱞᱟ ᱢᱟᱦᱟᱫᱮᱨ ᱱᱚᱜᱼᱚᱭ ᱛᱮᱦᱮᱧ ᱦᱤᱞᱳᱜ ᱯᱮᱢᱟᱦᱟ ᱦᱩᱭᱩᱜ ᱠᱟᱱᱟ ᱟᱹᱰᱤ ᱡᱳᱨ ᱜᱮ ᱫᱟᱜ ᱡᱟᱹᱲᱤ ᱛᱮ ᱥᱤᱧ ᱧᱤᱫᱟᱹ ᱜᱮ ᱦᱟᱸᱜ ᱠᱷᱟᱱ,
ᱦᱮᱸ ᱚᱱᱠᱟ ᱜᱮ ᱦᱟᱸ ᱠᱷᱟᱱ ᱟᱞᱮ ᱫᱤᱥᱚᱢ ᱥᱮᱫ ᱦᱚᱸ ᱡᱟᱹᱥᱛᱤ ᱜᱮ ᱫᱟᱜ ᱡᱟᱹᱲᱤ ᱦᱩᱭᱩᱜ ᱠᱟᱱᱟ᱾ ᱢᱟᱱᱮ ᱟᱹᱰᱤ ᱡᱳᱨᱜ ᱵᱚᱱᱱᱟ ᱟᱠᱟᱟᱜ ᱟᱭ ᱱᱤᱛᱚᱜ ᱟᱹᱰᱤ ᱟᱭᱢᱟ ᱴᱚᱴᱷᱟ ᱨᱮᱜᱮ, ᱧᱮᱞᱚᱜ ᱠᱟᱱᱟ ᱡᱮ ᱫᱟᱜ ᱡᱟᱹᱲᱤ ᱡᱟᱹᱥᱛᱤ ᱠᱟᱱᱟ ᱥᱮ ᱚᱱᱠᱟᱱ, ᱢᱟᱱᱮ ᱥᱚᱢᱟᱱ ᱡᱟᱭᱜᱟ ᱨᱮᱛᱚ ᱫᱟᱜ ᱡᱟᱹᱲᱤ ᱟᱹᱰᱤ, ᱛᱟᱲᱟᱛᱟᱹᱲᱤ ᱜᱮ ᱯᱮᱨᱮᱡ ᱜᱚᱫᱚᱜ ᱠᱟᱱᱟ ᱚᱱᱠᱟ ᱟᱹᱰᱤ ᱚᱲᱟᱜ ᱟᱹᱰᱤ ᱢᱟᱱᱮ ᱚᱲᱟᱜ ᱠᱚ ᱢᱟᱱᱮ ᱠᱷᱩᱛᱤ ᱦᱩᱭᱩᱜ, ᱠᱟᱱᱟ ᱥᱮ ᱦᱟᱱᱟ ᱱᱟ ᱡᱤᱱᱤᱥ ᱠᱚ ᱟᱹᱛᱩᱜ ᱠᱟᱱᱟ᱾
ᱚᱲᱟᱜ ᱫᱩᱣᱟᱹᱨ ᱠᱚ ᱨᱟᱹᱯᱩᱫᱚᱜ ᱠᱟᱱᱟ ᱦᱮ-
ᱱᱚᱜᱼᱚ ᱱᱚᱝᱠᱟ ᱛᱟᱦᱚᱞᱮ ᱟᱯᱮ ᱥᱮᱫ ᱱᱚᱝᱠᱟᱱᱟᱜ ᱜᱷᱚᱴᱚᱱᱟ, ᱜᱷᱚᱴᱚᱱᱟ ᱜᱷᱚᱴᱟᱣ ᱟᱠᱟᱱᱟ ᱡᱮ ᱟᱹᱰᱤ ᱟᱭᱢᱟ ᱫᱟᱜ ᱡᱟᱹᱲᱤ ᱦᱩᱭ ᱟᱠᱟᱱᱟ?
ᱦᱚᱸ ᱫᱟᱜ ᱡᱟᱹᱲᱤ ᱫᱚ ᱟᱹᱰᱤ ᱟᱭᱢᱟ ᱜᱮ ᱦᱩᱭ ᱟᱠᱟᱱᱟ ᱢᱮᱱᱠᱷᱟᱱ ᱟᱫᱚ ᱡᱟᱦᱟᱸᱭ ᱦᱟᱥᱟ ᱚᱲᱟᱜ ᱛᱟᱠᱚ ᱩᱱᱠᱩ ᱫᱚ ᱠᱤᱪᱷᱩ ᱜᱟᱱ ᱨᱟᱹᱯᱩᱫ ᱟᱠᱟᱱ ᱛᱟᱠᱚᱣᱟ, ᱢᱟᱱᱮ ᱤᱭᱟᱹ ᱠᱚ ᱵᱟᱝ ᱛᱟᱦᱮᱸ ᱠᱟᱱᱟ ᱛᱚ ᱢᱟᱱᱮ - ᱪᱮᱛᱟᱱ ᱨᱮᱫᱚ ᱦᱟᱸᱜ ᱠᱷᱟᱱ ᱵᱩᱥᱩᱵ ᱨᱮ ᱛᱮ ᱫᱟᱞᱚᱵ ᱛᱟᱦᱮᱸ ᱠᱟᱱᱟ ᱚᱱᱟ ᱵᱩᱥᱩᱵ- ᱠᱚ ᱦᱳᱭ ᱚᱴᱟᱝᱛᱟᱲᱟ ᱢᱟᱱᱮ ᱦᱳᱭ ᱟᱨ ᱫᱟᱜᱮᱫ ᱛᱟᱦᱮᱱᱟᱭ ᱛᱚ, ᱚᱱᱟᱛᱮ ᱟᱨ ᱜᱟᱰᱟ ᱠᱚᱦᱚᱸ ᱟᱹᱰᱤ ᱡᱳᱨ ᱜᱮ ᱵᱟᱱ ᱠᱟᱱ ᱜᱮᱭᱟ-
ᱦᱮᱸ ᱚᱱᱠᱟ ᱜᱮ ᱦᱟᱸᱜ ᱠᱷᱟᱡ ᱟᱞᱮ ᱫᱤᱥᱚᱢ ᱥᱮᱫ ᱦᱚᱸ, ᱱᱚᱣᱟ ᱜᱟᱰᱟ ᱠᱚᱦᱚᱸ ᱟᱹᱰᱤ ᱡᱳᱨ ᱜᱮ ᱠᱷᱟᱱᱡ ᱤᱭᱟᱹᱜ ᱠᱟᱱᱟ ᱢᱟᱱᱮ, ᱯᱮᱨᱮᱡ ᱟᱠᱟᱱᱟ ᱚᱱᱟ ᱥᱟᱶ ᱥᱟᱶᱛᱮ ᱧᱮᱞᱚᱜ ᱠᱟᱱᱟ ᱡᱮ- ᱜᱟᱰᱟ ᱨᱮ ᱟᱹᱰᱤ ᱟᱭᱢᱟ ᱢᱟᱱᱮ ᱵᱤᱧ ᱠᱚᱠᱚ ᱦᱤᱡᱩᱜ ᱠᱟᱱᱟ ᱞᱟᱹᱴᱷᱩ ᱞᱟᱹᱴᱩ ᱵᱤᱧ ᱦᱚᱸ, ᱦᱟᱱᱟ ᱱᱟ ᱦᱟᱱᱛᱮ ᱱᱟᱛᱮ ᱥᱡ ᱠᱷᱚᱱᱟᱜ ᱚᱱᱟ ᱥᱟᱶᱛᱮ ᱦᱟᱹᱠᱩ ᱦᱚᱸᱠᱚ ᱥᱟᱵ ᱵᱟᱲᱟᱭᱮᱫ ᱠᱚᱜᱮᱭᱟ,
ᱦᱮᱸ ᱦᱟᱹᱠᱩ ᱠᱚᱦᱚᱸ ᱠᱚ ᱦᱤᱡᱩᱜ ᱠᱟᱱ ᱜᱮᱭᱟ ᱠᱚ,
ᱦᱮᱸ ᱟᱯᱮᱥᱮᱫ ᱚᱱᱠᱟ ᱜᱟᱰᱟ ᱠᱚᱫᱚ ᱵᱟᱱ ᱠᱟᱱᱟ ᱥᱮ ᱵᱟᱝ?
ᱦᱮᱸ ᱟᱞᱮ ᱥᱮᱫ ᱜᱟᱰᱟ ᱠᱚᱫᱚ ᱵᱟᱱ ᱟᱠᱟᱱ ᱜᱮᱭᱟ ᱵᱟᱝ ᱵᱟᱝ ᱮᱠᱷᱚᱱ ᱦᱚᱸ ᱫᱟᱜ ᱫᱚ ᱦᱟᱸᱜ ᱠᱷᱟᱱ ᱟᱹᱣᱨᱤ ᱠᱚᱢᱚᱜᱼᱟ᱾ ᱠᱟᱨᱚᱱ ᱫᱚ ᱦᱩᱭᱩᱜ ᱠᱟᱱᱟ ᱦᱟᱸᱱᱮ ᱢᱤᱫ ᱫᱤᱱ ᱠᱷᱚᱱᱮ ᱫᱟᱜ ᱫᱟᱭ ᱛᱮ ᱫᱟᱜᱮᱜ ᱜᱮᱭᱟᱭ-
ᱛᱚ ᱚᱱᱟ ᱫᱚ ᱪᱟᱞᱟᱣ ᱦᱚᱸ ᱢᱟᱱᱮ ᱚᱲᱟᱜ ᱠᱷᱚᱱᱟᱜ ᱩᱰᱩᱝ ᱵᱷᱟᱹᱜᱤ ᱞᱮᱠᱟ ᱵᱟᱝ ᱜᱟᱱᱚᱜ ᱠᱟᱱᱟ ᱚᱠᱟ ᱥᱮᱜ ᱮᱢ ᱪᱟᱞᱟᱜᱼᱟ ᱥᱮ-
ᱦᱳᱭ ᱛᱟᱦᱞᱮ ᱨᱚᱦᱚᱭ ᱠᱚᱫᱚ ᱱᱤᱛᱚᱜ ᱫᱚ ᱠᱷᱟᱡᱽ ᱛᱤᱱ ᱥᱟᱺᱜᱤᱧ ᱠᱮᱫᱟ ᱯᱮ ᱱᱚᱣᱟ ᱡᱟᱹᱯᱩᱫ ᱨᱮ
ᱚᱸ ᱡᱟᱹᱯᱩᱫᱽ ᱨᱮᱫᱚ ᱦᱟᱸᱜ ᱠᱷᱟᱱ ᱨᱚᱦᱚᱭ ᱫᱚ ᱵᱟᱝ ᱪᱟᱞᱟᱣ ᱦᱩᱭ ᱠᱟᱱᱟ ᱠᱟᱨᱚᱱ ᱫᱚ ᱟᱹᱰᱤ ᱡᱳᱨᱮ ᱫᱟᱜ ᱫᱟᱭ ᱥᱮ ᱥᱟᱨᱟᱫᱤᱱ ᱚᱱᱟ ᱠᱷᱟᱹᱛᱤᱨ ᱛᱮ ᱨᱚᱦᱚᱭ ᱠᱚᱦᱚᱸ ᱵᱟᱝ ᱩᱰᱩᱝ ᱦᱩᱭ ᱠᱟᱱᱟ᱾ ᱟᱨ ᱡᱟ ᱞᱟᱦᱟ ᱛᱮ ᱨᱚᱦᱚᱭ ᱦᱩᱭ ᱠᱟᱱᱟ᱾ ᱟᱨ ᱠᱤᱪᱷᱩ ᱫᱤᱱ ᱠᱷᱟᱱ ᱜᱮ ᱨᱚᱦᱚᱭ ᱫᱚ ᱪᱟᱵᱟ ᱠᱚᱜᱼᱟ ᱦᱩᱱᱟᱹᱝ ᱯᱮ ᱯᱩᱱ ᱫᱤᱱ ᱠᱷᱟᱱ ᱜᱮ ᱪᱟᱵᱟ ᱠᱚᱸᱜᱼᱟ ᱦᱟᱸᱜ ᱯᱚᱨᱮ ᱫᱚ ᱟᱫᱚ ᱚᱱᱟ ᱫᱟᱜ ᱡᱟᱹᱲᱤ ᱠᱷᱟᱹᱛᱤᱨ ᱜᱮ ᱠᱟᱴᱤᱡᱽ ᱟᱴᱚᱠ ᱟᱠᱟᱱᱟ ᱢᱟᱱᱮ ᱥᱟᱨᱟ ᱫᱤᱱᱮ ᱫᱟᱜ ᱫᱟᱭ ᱥᱮ ᱠᱤᱱ ᱞᱚᱦᱚᱫ ᱞᱮᱱᱠᱷᱟᱱ ᱫᱚ ᱨᱩᱣᱟᱹ ᱠᱚᱦᱚᱸ ᱧᱟᱢᱚᱜᱼᱟ ᱦᱟᱸᱜ ᱠᱷᱟᱱ,
ᱦᱮᱸ ᱚᱱᱠᱟ ᱜᱮ ᱠᱷᱟᱡᱽ ᱟᱞᱮ ᱠᱚᱦᱚᱸ ᱱᱟᱠᱷᱟᱡᱽ ᱪᱟᱥᱼᱵᱟᱥ ᱠᱚᱫᱚ ᱵᱟᱝ ᱜᱮᱞᱮ ᱫᱟᱲᱮ ᱠᱟᱣᱫᱟ᱾ ᱢᱟᱱᱮ ᱱᱚᱜᱼᱚᱭ ᱥᱟᱨᱟ ᱫᱤᱱ ᱡᱷᱮᱨᱮ ᱡᱷᱮᱨᱮ ᱫᱟᱜ ᱫᱟᱭ ᱱᱚᱝᱠᱟ ᱡᱩᱫᱤ ᱢᱤᱫᱴᱟᱝ ᱢᱟᱹᱱᱢᱤ ᱡᱩᱫᱤ ᱡᱩᱫᱤ ᱥᱟᱨᱟ ᱫᱤᱱ ᱫᱟᱜ ᱨᱮ ᱠᱷᱟᱡᱽ ᱛᱟᱦᱮᱱᱟ ᱛᱟᱦᱞᱮ ᱛᱚ ᱩᱱᱤᱭᱟᱜ ᱦᱚᱲᱢᱚ ᱨᱮ ᱡᱟᱦᱟᱱᱟᱜ ᱢᱟᱱᱮ ᱨᱩᱣᱟᱹ ᱦᱟᱥᱳ ᱵᱚᱞᱮ ᱡᱤᱱᱤᱥ ᱦᱩᱭᱩᱜᱼᱟ ᱚᱱᱟ ᱠᱷᱟᱹᱛᱤᱨ ᱛᱮ ᱠᱷᱟᱡᱽ ᱢᱚᱱᱤᱥ ᱠᱚᱦᱚᱸ ᱵᱟᱝ ᱠᱚ ᱧᱟᱢᱚᱜ ᱠᱟᱱᱟ ᱚᱱᱟ ᱠᱷᱟᱹᱛᱤᱨ ᱛᱮ ᱪᱟᱥ ᱠᱚᱦᱚᱸ ᱵᱟᱝ ᱞᱮ ᱨᱟᱠᱟᱵ ᱫᱟᱲᱮᱜ ᱠᱟᱱᱟ ᱾
ᱦᱳᱭ ᱛᱚ ᱾ ᱟᱨ ᱱᱤᱭᱟᱹ ᱫᱷᱟᱣ ᱫᱚ ᱱᱚᱜᱼᱚᱭ ᱯᱮ ᱯᱩᱱ ᱫᱤᱱ ᱦᱩᱭᱩᱜ ᱠᱟᱱᱟ ᱟᱹᱰᱤ ᱡᱳᱨ ᱜᱮ ᱫᱟᱜ ᱮᱫᱟᱭ ᱥᱮ, ᱥᱮ ᱚᱱᱟ ᱠᱷᱟᱹᱛᱤᱨ ᱛᱮᱜᱮ ᱦᱟᱸᱜ ᱠᱷᱟᱱ ᱾
ᱦᱮᱸ ᱚᱱᱠᱟ ᱜᱮ ᱠᱷᱟᱡᱽ ᱧᱮᱞ ᱱᱟ ᱡᱮ ᱠᱤᱪᱷᱩ ᱫᱤᱱ ᱞᱟᱦᱟ ᱱᱚᱜᱼᱚᱭ ᱡᱟᱦᱟᱸᱭ ᱫᱟᱜ ᱠᱮᱜᱼᱟ ᱟᱥᱟᱢ ᱨᱮ ᱟᱹᱰᱤ ᱟᱭᱢᱟ ᱤᱭᱟᱹ ᱦᱚᱲᱟᱜ ᱜᱮ ᱠᱷᱟᱱ ᱚᱲᱟᱜ ᱫᱩᱣᱟᱹᱨ ᱠᱚ ᱢᱟᱱᱮ ᱵᱚᱦᱮᱞ ᱵᱚᱦᱮᱞ ᱟᱠᱟᱱ ᱛᱟᱠᱚᱣᱟ ᱥᱮ ᱢᱟᱹᱱᱢᱤ ᱠᱚᱦᱚᱸ ᱠᱚ ᱜᱚᱡᱽ ᱮᱱᱟ, ᱥᱮ ᱚᱱᱟ ᱥᱟᱶ ᱛᱮ ᱜᱟᱹᱭ ᱰᱟᱝᱨᱤ ᱢᱮᱨᱚᱢ ᱟᱠᱚᱣᱟᱜ ᱚᱲᱟᱜ ᱫᱩᱣᱟᱹᱨ ᱨᱮᱱᱟᱜ ᱡᱟᱦᱟᱸ ᱠᱷᱟᱡᱽ ᱤᱭᱟᱹ ᱯᱚᱨᱤᱠᱟᱴᱷᱟᱢᱳ ᱠᱚ ᱚᱱᱟ ᱠᱚ ᱡᱷᱚᱛᱚ ᱞᱟᱸᱫᱩᱲ ᱟᱠᱟᱱᱟ ᱥᱮ ᱜᱟᱹᱰᱤ ᱠᱚᱦᱚᱸ ᱟᱹᱰᱤ ᱟᱭᱢᱟ ᱟᱹᱛᱩ ᱟᱠᱟᱱᱟ ᱱᱚᱜᱼᱚ ᱱᱚᱝᱠᱟ ᱧᱮᱞ ᱟᱠᱟᱱᱟ ᱾
ᱦᱩᱸ᱾ ᱦᱮᱸ ᱛᱚᱸ,
ᱟᱨ ᱪᱮᱫ ᱠᱚ ᱞᱟᱹᱭᱟ ᱟᱞᱮ ᱥᱮᱱᱟᱜ ᱦᱚᱸ ᱚᱱᱠᱟ ᱵᱟᱹᱫ ᱵᱟᱹᱭᱦᱟᱹᱲ ᱠᱚᱦᱟ ᱠᱷᱟᱡᱽ ᱡᱟᱦᱟᱸ ᱦᱳᱲᱳ ᱠᱚᱞᱮ ᱨᱚᱦᱚᱭ ᱞᱮᱜᱼᱟ, ᱚᱱᱟ ᱠᱚᱦᱚᱸ ᱟᱜ ᱠᱷᱟᱡᱽ ᱤᱭᱟᱹ ᱠᱟᱱᱟ ᱪᱟᱯᱮ ᱫᱚ ᱪᱟᱯᱮ ᱠᱟᱱ ᱜᱮᱭᱟ ᱾
ᱦᱩᱸ ᱾ ᱦᱮᱸ ᱪᱟᱯᱮ ᱫᱚ ᱪᱟᱯᱮ ᱟᱞᱮ ᱦᱚᱸ ᱜᱟᱰᱟ ᱫᱷᱟᱨᱮ ᱨᱮᱱᱟᱜ ᱠᱷᱮᱛ ᱠᱚᱫᱚ ᱦᱟᱸᱜ ᱠᱷᱟᱱ ᱯᱩᱨᱟᱹ ᱰᱩᱵᱩᱡᱽ ᱪᱟᱵᱟ ᱟᱠᱟᱱ ᱛᱟᱞᱮᱭᱟ ᱦᱟᱸᱜ ᱾ ᱫᱟᱜ ᱛᱮᱜᱮ, ᱜᱟᱰᱟ ᱫᱷᱟᱨᱮ ᱥᱩᱨ ᱨᱮᱜᱮ ᱛᱚ ᱦᱟᱸᱜ ᱠᱷᱟᱱ ᱠᱷᱮᱛ ᱫᱚ ᱢᱮᱱᱟᱜᱼᱟ ᱛᱚ ᱚᱸᱰᱮ ᱫᱚ ᱨᱚᱦᱚᱭ ᱦᱩᱭ ᱞᱮᱱᱟ ᱾ ᱚᱸᱰᱮ ᱫᱚ ᱦᱟᱸᱜ ᱰᱩᱵᱩᱡ ᱪᱟᱵᱟ ᱟᱠᱟᱱᱟ ᱵᱟᱝ ᱫᱚ ᱡᱚ ᱛᱚ ᱵᱟᱝ ᱫᱚ ᱦᱩᱲᱩ ᱠᱚ ᱩᱯᱲᱟᱹᱣ ᱪᱟᱵᱟ ᱟᱠᱟᱱᱟ ᱥᱮ ᱪᱮᱫ ᱞᱮᱠᱟ ᱦᱟᱸᱜ?
ᱦᱮᱸ ᱚᱱᱠᱟ ᱜᱮ ᱟᱜ ᱠᱷᱟᱡᱽ ᱟᱫᱚ ᱚᱱᱟ ᱫᱚ ᱢᱟᱱᱮ ᱯᱚᱛᱤ ᱵᱚᱪᱷᱚᱨ ᱜᱮ ᱦᱩᱭᱩᱜ ᱠᱟᱱᱟ ᱚᱱᱟ ᱡᱟᱭᱜᱟ ᱨᱮᱫᱚ ᱟᱫᱚ ᱚᱱᱟ ᱡᱟᱦᱟᱸ ᱟᱥᱟᱢ ᱨᱮᱱᱟᱜ ᱜᱷᱚᱴᱚᱱᱟ, ᱚᱱᱟ ᱫᱚᱦᱟᱸᱜ ᱠᱷᱟᱸᱡᱽ ᱯᱚᱛᱤ ᱵᱚᱪᱷᱚᱨ ᱜᱮ ᱦᱩᱭᱩᱜ ᱠᱟᱱᱟ ᱟᱫᱚ ᱪᱮᱫ ᱠᱚ ᱞᱟᱹᱭᱟ ᱩᱱᱠᱩ ᱢᱟᱹᱱᱢᱤ ᱠᱚᱫᱚ ᱚᱸᱰᱮ ᱫᱚ ᱥᱚᱛᱚᱨᱠᱚ ᱛᱟᱦᱮᱸ ᱫᱚᱨᱠᱟᱨ ᱾ ᱛᱟᱠᱚ ᱡᱮ ᱵᱚᱨᱥᱟ ᱫᱤᱱ ᱦᱮᱡᱽ ᱞᱮᱠᱷᱟᱱ ᱚᱸᱰᱮ ᱫᱚ ᱛᱟᱦᱮᱸ ᱵᱟᱝ ᱜᱟᱱᱚᱜᱼᱟ ᱟᱠᱚ ᱟᱠᱚ ᱛᱮ ᱜᱮ ᱡᱤᱭᱚᱱ ᱦᱚᱸ ᱠᱷᱟᱡᱽ ᱢᱟᱱᱮ ᱰᱮᱧᱡᱟᱨᱮᱥ ᱡᱟᱭᱜᱟ ᱨᱮᱠᱚ ᱫᱚᱦᱚᱭᱮᱫ ᱛᱟᱠᱚᱣᱟ ᱾ ᱚᱱᱟ ᱠᱚᱜᱮ ᱦᱟᱸᱜ ᱠᱷᱟᱡᱽ ᱟᱫᱚ ᱯᱚᱨᱮᱨ ᱵᱚᱪᱷᱚᱨ ᱫᱚ ᱢᱚᱱᱮ ᱦᱚᱭ ᱟᱫᱚ ᱚᱱᱟ ᱡᱟᱭᱜᱟ ᱨᱮ ᱫᱚ ᱵᱟᱝ ᱠᱚ ᱛᱟᱦᱮᱱ-ᱟ ᱥᱮ ᱩᱱᱠᱩ ᱦᱚᱸ ᱩᱱᱟᱹᱜ ᱚᱱᱠᱟᱱ ᱚᱲᱟᱜ ᱫᱩᱣᱟᱹᱨ ᱵᱟᱹᱜᱤ ᱠᱟᱛᱮᱫ ᱫᱚ ᱚᱠᱟᱨᱮ ᱠᱚ ᱪᱟᱞᱟᱜᱼᱟ?
ᱦᱚᱸ ᱟᱨ ᱩᱱᱟᱹᱜ ᱜᱟᱱ ᱢᱟᱹᱱᱢᱤ ᱢᱮᱱᱟᱜ ᱠᱚ ᱫᱚ ᱚᱠᱟ ᱥᱮᱫ ᱠᱚ ᱪᱟᱞᱟᱜᱼᱟ ᱦᱟᱜ ᱠᱷᱟᱱ ᱚᱱᱟ ᱦᱚᱸ
ᱦᱮᱸ ᱾
ᱦᱩᱸ᱾
ᱛᱚ ᱯᱮ ᱥᱟᱭᱴᱤ ᱞᱮᱠᱟ ᱚᱲᱟᱜ ᱫᱩᱣᱟᱹᱨ ᱦᱟᱸ ᱠᱷᱟᱡ ᱤᱭᱟᱹ ᱠᱟᱱ ᱛᱟᱠᱚᱣᱟ᱾ ᱵᱚᱦᱮᱞ ᱟᱠᱟᱱ ᱛᱟᱠᱚᱣᱟ᱾ ᱟᱨ ᱪᱮᱫ ᱞᱟᱹᱭ-ᱟ ᱛᱟᱦᱞᱮ᱾ ᱟᱯᱮ ᱥᱮᱫ ᱫᱚ ᱚᱱᱠᱟ ᱱᱤᱹᱛᱚᱜ ᱫᱟᱜ ᱡᱟᱹᱯᱩᱫ ᱨᱮ ᱦᱟᱹᱠᱩ ᱠᱚ ᱩᱰᱩᱝ ᱠᱟᱱᱟ ᱥᱮ ᱵᱟᱝ?
ᱮᱸ ᱦᱟᱹᱠᱩ ᱠᱚᱫᱚ ᱠᱚ ᱩᱰᱩᱝ ᱠᱟᱱ ᱜᱮᱭᱟ ᱢᱮᱱᱠᱷᱟᱱ ᱫᱚ ᱡᱟᱦᱟᱸᱭ ᱦᱟᱹᱠᱩ ᱥᱟᱵ ᱦᱚᱲ ᱠᱚ ᱩᱱᱠᱩ ᱟᱫᱚ ᱟᱹᱰᱤ ᱡᱳᱨ ᱜᱮ ᱦᱟᱹᱠᱩ ᱠᱚ ᱥᱟᱵᱮᱫ ᱠᱚᱣᱟ ᱠᱚ ᱟᱨ ᱟᱞᱮᱢᱟ ᱚᱠᱚᱭ ᱦᱚᱸ ᱦᱟᱠ ᱠᱩ ᱫᱚ ᱵᱟᱝ ᱠᱚ ᱥᱟᱵ ᱫᱟᱲᱮᱭᱟᱠᱚ ᱜᱮᱭᱟ ᱩᱱᱟᱹᱜ ᱫᱚ᱾ ᱚᱱᱟ ᱠᱷᱟᱹᱛᱤᱨ ᱛᱮ ᱜᱮ ᱦᱟᱹᱠᱩ ᱫᱚ ᱟᱞᱮ ᱫᱚ ᱵᱟᱝ ᱞᱮ ᱥᱟᱵ ᱠᱟᱜ ᱠᱚᱣᱟ ᱟᱨᱠᱤ ᱱᱤᱛᱚᱜ ᱫᱷᱟᱹᱨᱤᱡ ᱛᱮ ᱦᱚᱸ᱾
ᱦᱳᱭ ᱦᱮᱸ ᱟᱞᱮ ᱥᱮᱫ ᱫᱚ ᱦᱟᱹᱠᱩ ᱠᱚ ᱫᱚ ᱠᱚ ᱥᱟᱵ ᱮᱫ ᱠᱚ ᱜᱮᱭᱟ᱾ ᱟᱨ ᱠᱚ ᱥᱮᱫ ᱠᱚ ᱛᱟᱥᱮᱭᱮᱫ ᱠᱚᱣᱟ ᱚᱱᱟ ᱪᱷᱟᱵᱟ ᱨᱮ᱾ ᱛᱟᱥᱮ ᱠᱟᱛᱮᱫ ᱦᱟᱸᱜ ᱠᱷᱟᱡ ᱟᱫᱚ ᱚᱱᱟ ᱞᱮᱠᱟ
ᱢᱮᱱ ᱫᱟᱞᱤᱧ ᱨᱚᱲ ᱠᱚ ᱵᱟᱝ ᱟᱡᱚᱢᱚᱜ ᱠᱟᱱ ᱛᱟᱵᱤᱱᱟ ᱠᱟᱹᱴᱤᱡ᱾
ᱵᱟᱝ ᱟᱸᱡᱚ ᱢᱚᱜ ᱠᱟᱱᱟ? ᱟᱪᱪᱷᱟ᱾ ᱦᱳᱭᱵᱛᱚ ᱪᱮᱫ ᱠᱚ ᱠᱚ ᱞᱟᱹᱭ-ᱟ ᱛᱟᱦᱞᱮ ᱟᱯᱮ ᱥᱮᱫ ᱚᱱᱠᱟ ᱠᱷᱤᱡᱩᱨ ᱫᱟᱨᱮ ᱠᱚ ᱢᱮᱱᱟᱜ ᱜᱮᱭᱟ ᱥᱮ ᱵᱟᱝ?
ᱚ ᱠᱷᱤᱡᱩᱨ ᱫᱟᱨᱮ ᱟᱞᱮ ᱥᱮᱫ ᱫᱚ ᱟᱹᱰᱤ ᱡᱳᱨ ᱜᱮ ᱢᱮᱱᱟᱜ ᱠᱟᱜᱼᱟ᱾ ᱠᱷᱤᱡᱩᱨ ᱫᱟᱨᱮ, ᱛᱟᱞᱮ ᱫᱟᱨᱮ ᱠᱚᱫᱚ ᱟᱹᱰᱤ ᱡᱳᱨ ᱜᱮ ᱢᱮᱱᱟᱜᱼᱟ᱾ ᱵᱟᱜ ᱠᱟ-ᱟ ᱟᱞᱮ ᱥᱮᱫ ᱫᱚ᱾
ᱫᱟᱨᱮ ᱛᱮ ᱟᱵᱚ ᱚᱱᱠᱟ ᱟᱜ ᱪᱮᱫ ᱠᱚ ᱵᱚᱱ ᱵᱮᱱᱟᱣ ᱜᱮᱭᱟ ᱚᱱᱠᱟ ᱠᱤᱪᱷᱩ ᱵᱟᱰᱟᱭ ᱢᱮᱱᱟᱜᱼᱟ? ᱞᱟᱹᱭ ᱠᱮᱭᱟᱢ᱾
ᱠᱷᱤᱡᱩᱨ ᱫᱚ ᱦᱟᱸᱜ ᱠᱷᱟᱱ ᱠᱷᱤᱡᱩᱨ ᱥᱟᱠᱟᱢ ᱡᱟᱦᱟᱸ ᱚᱱᱟ ᱥᱟᱠᱟᱢ ᱛᱮ ᱫᱚ ᱦᱟᱸᱜ ᱠᱷᱟᱱ ᱯᱟᱹᱴᱭᱟᱹ ᱠᱚ ᱵᱮᱱᱟᱣ ᱜᱮᱭᱟ ᱠᱚ ᱦᱟᱸᱜ᱾ ᱟᱵᱚ ᱵᱚᱱ ᱜᱤᱛᱤᱡ-ᱟ, ᱚᱱᱟ ᱯᱟᱹᱴᱭᱟᱹ ᱵᱮᱱᱟᱣ ᱜᱮᱭᱟ ᱠᱚ᱾ ᱦᱳᱭ᱾
ᱟᱪᱪᱷᱟ, ᱚᱱᱟ ᱯᱟᱹᱴᱭᱟᱹ ᱫᱚ ᱢᱟᱱᱮ ᱚᱠᱟ ᱞᱮᱠᱟ ᱴᱟᱭᱤᱯ ᱠᱚ ᱵᱮᱱᱟᱣ ᱜᱮᱭᱟ, ᱠᱤᱪᱷᱩ ᱵᱤᱱ ᱞᱟᱹᱭ ᱫᱟᱲᱮᱜᱼᱟ?
ᱪᱮᱫ ᱞᱮᱠᱟ ᱞᱤᱧ ᱞᱟᱹᱭᱟ ᱵᱟᱝ ᱞᱤᱧ ᱩᱭᱦᱟᱹᱨ ᱛᱤᱭᱳᱜ ᱫᱟᱲᱮᱜ ᱠᱟᱱᱟ᱾
ᱦᱳᱭ ᱢᱟᱱᱮ ᱵᱩᱡ ᱫᱚ ᱵᱤᱱ ᱵᱩᱡᱽ ᱫᱟᱲᱮᱜ ᱠᱟᱱᱟ ᱢᱮᱱᱠᱷᱟᱱ ᱵᱟᱝ ᱵᱤᱱ ᱞᱟᱹᱭ ᱫᱟᱲᱮᱜ ᱠᱟᱱᱟ, ᱦᱮᱸᱥᱮ? ᱡᱟᱭ ᱦᱳᱠ᱾ ᱢᱟᱱᱮ ᱟᱫᱚ ᱱᱮᱛᱟᱨ ᱫᱚ ᱧᱮᱞᱚᱜ ᱠᱟᱱᱟ ᱱᱚᱣᱟ ᱠᱷᱤᱡᱩᱨ ᱯᱟᱹᱴᱭᱟᱹ ᱠᱚᱦᱚᱸ ᱵᱤᱥᱤ ᱫᱚ ᱵᱟᱠ ᱠᱚ ᱵᱮᱱᱟᱣᱮᱫ-ᱟ ᱱᱚᱣᱟ ᱢᱟᱫᱷᱩᱨ ᱠᱚ ᱩᱰᱩᱚᱝ ᱠᱟᱱᱟ ᱛᱚ᱾
ᱦᱮᱸ ᱚᱱᱟ ᱠᱚ ᱜᱮ ᱠᱚ ᱠᱤᱨᱤᱧ ᱫᱟᱠᱚ᱾ ᱟᱨ ᱦᱮᱛᱟᱨ ᱢᱟ ᱡᱟᱹᱥᱛᱤ ᱦᱚᱲ ᱜᱮ ᱱᱚᱣᱟ ᱯᱟᱹᱴᱭᱟᱹ ᱜᱟᱞᱟᱝ ᱥᱮ ᱡᱚᱱᱚᱜ ᱜᱟᱞᱟᱝ ᱚᱱᱟ ᱠᱚᱫᱚ ᱦᱟᱸᱜ ᱠᱷᱟᱱ ᱵᱟᱝ ᱠᱚ ᱤᱭᱟᱹᱣᱟᱜ ᱠᱟᱱᱟ, ᱚᱱᱟ ᱫᱚ ᱡᱚᱱᱚᱜ ᱦᱚᱸ ᱧᱮᱞ ᱠᱚᱵᱤᱱ ᱥᱮ? ᱡᱷᱚᱛᱚ ᱜᱮ ᱠᱷᱟᱲᱟᱝ ᱥᱮ ᱟᱯᱮ ᱫᱚ ᱦᱟᱸᱜ ᱪᱮᱫ ᱯᱮ ᱢᱮᱛᱟᱜᱼᱟ ᱠᱩᱪᱤ ᱦᱚᱸᱠᱚ ᱢᱮᱛᱟᱜ ᱜᱮᱭᱟ, ᱠᱷᱟᱲᱟᱝ ᱦᱚᱸ ᱟᱞᱮ ᱫᱤᱥᱚᱢ ᱥᱮᱫ ᱢᱟ ᱠᱷᱟᱲᱟᱝ ᱠᱚ ᱢᱮᱛᱟᱜ-ᱟ᱾
ᱦᱟᱸ ᱚᱱᱟᱜ ᱜᱮ ᱦᱟᱸᱜ ᱟᱫᱚ ᱠᱚ ᱛᱚᱞ ᱟᱹᱜᱩ ᱦᱚᱪᱚᱭ ᱫᱟ ᱠᱚ ᱱᱮᱛᱟᱨ ᱢᱟ᱾
ᱦᱮᱸ ᱢᱟᱱᱮ ᱥᱮᱫᱟᱭ ᱫᱚᱠᱚ ᱜᱟᱞᱟᱝ ᱛᱟᱦᱮᱸᱜ-ᱟ ᱧᱮᱞ ᱠᱟᱫ ᱠᱚᱣᱟᱹᱧ ᱵᱩᱲᱦᱤ ᱦᱚᱲ ᱠᱚ᱾ ᱟᱫᱚ ᱱᱮᱛᱟᱨ ᱫᱚ ᱦᱟᱸ ᱠᱷᱟᱡ ᱚᱱᱟ ᱜᱟᱞᱟᱝ ᱠᱚ ᱫᱚ ᱵᱟᱝ ᱠᱚ ᱜᱟᱞᱟᱝᱮᱫ-ᱟ᱾ ᱠᱟᱨᱚᱱ ᱫᱚ ᱡᱷᱚᱛᱚ ᱦᱟᱴ ᱨᱮᱠᱚ ᱪᱟᱞᱟᱜ ᱠᱟᱱ ᱛᱮᱠᱚ ᱛᱚᱞ ᱦᱚᱪᱚᱭ ᱫᱟᱠᱚ᱾ ᱚᱱᱮ ᱥᱮᱫᱟᱭ ᱚᱠᱟ ᱞᱮᱠᱟ ᱛᱟᱦᱮᱸ ᱞᱮᱱᱟ ᱢᱮᱱᱠᱷᱟᱱ ᱱᱤᱛᱚᱜ ᱫᱚ ᱚᱱᱠᱟ ᱫᱚ ᱦᱟᱸᱜᱠᱷᱟᱡ ᱵᱟᱝ ᱠᱚ ᱠᱚᱨᱟᱣᱮᱫᱼᱟ᱾
ᱦᱚᱸ᱾ ᱟᱹᱰᱤ ᱴᱟ ᱜᱮ ᱥᱮᱫᱟᱭ ᱠᱷᱚᱱᱟᱜ ᱫᱚ ᱦᱮᱛᱟᱨ ᱫᱚ ᱟᱨᱩ ᱦᱮᱡ ᱟᱠ ᱠᱟᱱᱟ ᱯᱟᱹᱦᱤᱞ ᱠᱷᱚᱱᱟᱜ ᱫᱚ᱾
ᱚᱱᱟ ᱥᱟᱶ ᱥᱟᱶᱛᱮ ᱟᱨᱚ ᱧᱮᱞᱚᱜ ᱠᱟᱱᱟ ᱡᱮ ᱱᱚᱣᱟ ᱵᱷᱤᱱᱰᱤ ᱵᱮᱱᱟᱣ ᱠᱚᱦᱚᱸ ᱦᱟᱸᱠᱷᱟᱡ ᱱᱮᱛᱟᱨ ᱫᱚ ᱵᱟᱝᱠᱚ ᱥᱮᱬᱟᱭᱮᱫ-ᱟ, ᱢᱮᱱᱠᱷᱟᱱ ᱵᱮᱸᱰᱤ ᱫᱚ ᱦᱥᱜᱠᱟᱡ ᱟᱵᱚ ᱫᱚ ᱟᱹᱰᱤ ᱠᱟᱹᱢᱤᱨᱮ ᱞᱟᱜᱟᱜ ᱛᱟᱵᱚᱱᱟ᱾ ᱠᱟᱨᱚᱱ ᱫᱚ ᱦᱟᱸᱠᱷᱷᱟᱡ ᱚᱱᱮ ᱡᱟᱦᱟᱱᱟᱜ ᱦᱮᱸ᱾ ᱡᱟᱦᱟᱱᱟᱜ ᱚᱱᱮ ᱴᱷᱤᱞᱤ ᱠᱚᱵᱚᱱ ᱫᱚᱦᱚᱭᱟ ᱩᱱ ᱥᱚᱢᱚᱭ ᱢᱟ ᱵᱤᱱᱰᱤ ᱪᱷᱟᱲᱟ ᱛᱚ ᱵᱟᱝ ᱫᱚᱟᱲᱚᱢᱚᱜᱼᱟ, ᱟᱫᱚ ᱚᱱᱟ ᱠᱷᱟᱹᱛᱤᱨ ᱛᱮ ᱦᱟᱸᱠᱷᱟᱡ ᱵᱤᱱᱰᱤ ᱠᱚᱫᱚ ᱠᱚ ᱵᱮᱱᱟᱣ ᱛᱟᱦᱮᱸᱜᱼᱟ ᱢᱮᱱᱠᱷᱟᱱ ᱱᱤᱛᱚᱜ ᱚᱠᱛᱚ ᱨᱮᱫᱚ ᱚᱱᱠᱟ ᱢᱟ ᱵᱟᱝ ᱠᱚ ᱵᱮᱱᱟᱣᱮᱜᱼᱟ᱾
ᱱᱤᱛᱚᱜ ᱚᱠᱛᱚ ᱨᱮᱫᱚ ᱦᱚᱸᱜᱼᱚᱭ ᱢᱮᱞᱟ ᱠᱚᱨᱮ ᱧᱮᱞᱚᱜ ᱠᱟᱱᱟ ᱠᱤ ᱡᱮ ᱚ ᱵᱤᱱᱰᱤ ᱞᱮᱠᱟᱱᱟᱜ ᱜᱮ ᱢᱤᱫᱴᱟᱝ ᱠᱚ ᱟᱠᱷᱨᱤᱧ ᱫᱟᱠᱚ ᱢᱮᱲᱦᱮᱫ ᱨᱮᱱᱟᱜ ᱚᱱᱟᱜᱮ ᱥᱟᱱᱟᱢ ᱦᱚᱲ ᱠᱚ ᱦᱟᱛᱟᱣ ᱚᱱᱠᱟᱱᱟᱜ ᱜᱮ ᱧᱮᱞᱚᱜ ᱠᱟᱱᱟ ᱱᱤᱛᱳᱜ ᱫᱚ᱾
ᱦᱮᱸ, ᱚᱱᱟ ᱥᱟᱶ ᱥᱟᱶᱛᱮ ᱟᱨᱚ ᱧᱮᱞᱚᱜ ᱠᱟᱱᱟ ᱡᱮ ᱚᱱᱠᱟ ᱱᱟᱦᱮᱞ ᱵᱮᱱᱟᱣ ᱠᱚᱦᱚᱸ ᱠᱚᱲᱟ ᱜᱤᱫᱽᱨᱟᱹ ᱠᱚ ᱵᱟᱝ ᱠᱚ ᱥᱮᱬᱟᱭᱮᱫᱼᱟ᱾ ᱱᱟᱦᱮᱞ ᱟᱬᱜᱚᱢ ᱠᱚ ᱱᱚᱣᱟ ᱠᱚᱦᱚᱸ ᱟᱥᱛᱮ ᱟᱥᱛᱮ ᱦᱟᱹᱯᱤᱫ ᱪᱟᱞᱟᱜ ᱠᱟᱱᱟ᱾ ᱟᱞᱮ ᱥᱮᱫ ᱫᱩᱧ ᱧᱮᱞ ᱫᱟ ᱱᱚᱶᱟ ᱠᱚᱛᱮ ᱥᱤ ᱜᱮᱠᱚ ᱵᱚᱱᱫᱚ ᱪᱟᱵᱟ ᱠᱮᱫᱟ ᱴᱟᱠᱴᱟᱨ ᱛᱮᱜᱮ ᱠᱚ ᱥᱤᱭᱮᱜ-ᱟ᱾
ᱦᱳᱭ, ᱟᱞᱮ ᱥᱮᱫ ᱦᱚᱸ ᱦᱟᱸᱜ ᱠᱷᱟᱱ ᱱᱚᱝᱠᱟ ᱜᱮ ᱦᱩᱭᱩᱜ ᱠᱟᱱ ᱜᱮᱭᱟ᱾ ᱱᱟᱦᱮᱞ ᱫᱚ ᱵᱚᱱᱫᱚ ᱞᱮᱠᱟ ᱠᱚ ᱵᱚᱱᱫᱚ ᱪᱟᱵᱟ ᱠᱟᱜᱼᱟ, ᱟᱨ ᱚᱱᱟ ᱛᱮᱜᱮ ᱠᱚ ᱥᱤ ᱦᱚᱸ ᱡᱷᱚᱛᱚ ᱱᱟᱜ ᱜᱮ᱾
ᱦᱮᱸ ᱟᱫᱚ ᱚᱱᱟ ᱠᱷᱟᱹᱛᱤᱨ ᱛᱮ ᱦᱚᱲ ᱠᱚᱦᱚᱸ ᱵᱟᱠᱷᱟᱡ ᱵᱚᱱ ᱜᱟᱹᱰᱭᱟᱹ ᱪᱟᱵᱟᱜ ᱠᱟᱱᱟ᱾ ᱥᱮᱫᱟᱭ ᱚᱠᱟ ᱞᱮᱠᱟ ᱵᱚᱱ ᱠᱟᱹᱢᱤ ᱛᱟᱦᱮᱸᱜᱼᱟ ᱢᱮᱱᱠᱷᱟᱱ ᱱᱤᱛᱳᱜ ᱫᱚ ᱵᱟᱝᱵᱚᱱ ᱠᱟᱹᱢᱤᱭᱮᱫᱼᱟ᱾
ᱚ ᱛᱟᱦᱚᱞᱮ ᱟᱯᱮ ᱥᱮᱫ ᱫᱚ ᱦᱟᱸᱜ ᱯᱟᱨᱠᱚᱢ
ᱠᱤᱨᱤᱧ ᱜᱮᱭᱟ ᱠᱚ ᱥᱮ ᱚᱱᱟ ᱫᱚ ᱚᱱᱛᱮ ᱠᱚ ᱫᱟᱞᱚᱵᱟᱠᱚ᱾
ᱚᱱᱟ ᱫᱚ ᱟᱞᱮ ᱫᱚ ᱦᱟᱸᱠᱷᱟᱡ ᱱᱤᱡᱮ ᱛᱮᱜᱮᱞᱮ ᱵᱮᱱᱟᱣ ᱜᱮᱭᱟ᱾ ᱦᱮᱸ ᱠᱤᱨᱤᱧ ᱫᱚ ᱵᱟᱝᱞᱮ ᱠᱤᱨᱤᱧ ᱜᱮᱭᱟ ᱦᱟᱸᱠᱷᱟᱡ ᱟᱞᱮ ᱫᱚ ᱵᱤᱨ ᱫᱤᱥᱚᱢ ᱦᱚᱲ ᱠᱟᱱᱟᱞᱮ ᱛᱚ ᱟᱫᱚ ᱱᱤᱡᱮ ᱛᱮᱜᱮᱞᱮ ᱵᱮᱱᱟᱣ ᱜᱮᱭᱟ᱾ ᱱᱚᱜᱼᱚ ᱱᱚᱝᱠᱟ᱾ ᱟᱯᱮ ᱥᱮᱫ ᱫᱚ ᱛᱟᱦᱚᱞᱮ ᱯᱮ ᱠᱤᱨᱤᱧ ᱜᱮᱭᱟ ᱥᱮ
ᱡᱟᱦᱟᱸ ᱚᱱᱟ ᱯᱟᱲᱭᱟᱨᱤ ᱠᱚᱠᱚ ᱢᱮᱛᱟᱜ ᱠᱟᱱᱟ ᱚᱱᱟ ᱫᱚ ᱯᱟᱲᱭᱟᱨᱤ ᱠᱚ ᱠᱚᱴᱷᱮ ᱠᱚ ᱢᱟᱦᱟᱸ ᱠᱚ ᱢᱮᱛᱟᱜ ᱠᱤᱨᱤᱧ ᱟᱹᱜᱩᱭᱟ ᱟᱨ ᱫᱟᱵ ᱫᱚ ᱱᱤᱡᱮ ᱛᱮᱜᱮᱞᱮ ᱫᱟᱵ᱾
ᱟᱪᱪᱷᱟ ᱦᱮᱸ ᱱᱚᱣᱟ ᱯᱟᱨᱠᱚᱢ ᱫᱟᱵ ᱦᱚᱸ ᱵᱟᱰᱟᱭ ᱫᱚ ᱟᱹᱰᱤ ᱜᱮ ᱞᱟᱹᱠᱛᱤ ᱠᱟᱱᱟ ᱟᱵᱚᱣᱟᱜ ᱫᱚ ᱯᱟᱨᱠᱚᱢ ᱜᱮᱭᱟ ᱠᱷᱟᱡ ᱟᱹᱰᱤ ᱫᱟᱢᱟᱱ ᱠᱟᱹᱢᱤ ᱠᱚᱨᱮᱜ ᱞᱟᱜᱟᱜᱼᱟ᱾ ᱡᱮᱢᱚᱱ ᱡᱚᱠᱷᱚᱱ ᱡᱟᱦᱟᱸᱭ ᱦᱚᱲ ᱠᱚ ᱵᱚᱸᱜᱟ ᱛᱟᱞᱟᱜᱼᱟ ᱩᱱᱠᱩ ᱫᱚ ᱯᱟᱨ ᱠᱚᱢ ᱟᱛᱮᱫ ᱜᱮ ᱠᱚ ᱚᱰᱳᱝ ᱠᱳᱣᱭᱟ ᱥᱮ ᱛᱟ ᱪᱷᱟᱲᱟ ᱯᱟᱨᱠᱚᱢ ᱪᱷᱟᱲᱟ ᱫᱚ ᱵᱟᱝ ᱜᱟᱱᱚᱜᱼᱟ ᱱᱚᱣᱟ ᱫᱚ ᱦᱟᱸᱠᱷᱟᱡ ᱯᱟᱞᱴᱟᱣ ᱫᱚ ᱵᱟᱝ ᱜᱟᱱᱚᱜ᱾ ᱚᱱᱟ ᱡᱮ ᱛᱚᱠᱛᱚ ᱯᱳᱥ ᱟᱛᱮᱫ ᱵᱚᱱ ᱳᱰᱳᱝ ᱠᱚᱣᱟ ᱱᱚᱝᱠᱟ ᱠᱟᱛᱷᱟ ᱦᱚᱸ ᱵᱟᱝ᱾
ᱦᱚᱸ ᱦᱚᱸ ᱚᱱᱠᱟ ᱫᱚ ᱵᱟᱝ ᱜᱟᱱᱚᱜᱼᱟ ᱦᱟᱸᱜ ᱠᱷᱟᱡ᱾
ᱦᱮᱸ ᱚᱱᱟ ᱠᱚ ᱦᱟᱸᱠᱷᱟᱡ ᱟᱹᱰᱤ ᱦᱚᱲᱜᱮ ᱵᱟᱝ ᱠᱚ ᱥᱮᱬᱟᱭᱮᱫᱟ ᱚᱱᱟ ᱠᱚᱫᱚ ᱥᱮᱬᱟ ᱫᱚᱨᱠᱟᱨ᱾
ᱥᱮᱬᱟ ᱫᱚᱨᱠᱟᱨ ᱠᱟᱱᱟ ᱚᱱᱟ ᱠᱚᱫᱚ ᱦᱟᱸᱜ᱾
ᱟᱨ ᱪᱮᱫ ᱠᱚ ᱞᱟᱹᱭᱟ ᱦᱮᱞᱳ᱾
ᱦᱮᱸ ᱟᱸᱡᱚᱢ ᱫᱟᱞᱤᱧ᱾
ᱚ ᱟᱨ ᱚᱱᱠᱟ ᱟᱯᱮ ᱥᱮᱫ ᱫᱚ ᱪᱮᱫ ᱪᱮᱫ ᱧᱟᱢᱚᱜ ᱜᱮᱭᱟ ᱚᱱᱠᱟᱱᱟᱜ ᱡᱤᱱᱤ ᱠᱚ?
ᱦᱳᱭ ᱪᱮᱫ ᱞᱮᱠᱟ ᱵᱤᱱ ᱞᱟᱹᱭ ᱦᱚᱪᱚᱭᱮᱫᱟ?
ᱢᱟᱱᱮ ᱵᱤᱨ ᱵᱩᱨᱩ ᱠᱚᱨᱮᱫ ᱚᱱᱠᱟᱱᱟᱜ
ᱦᱚᱸ ᱵᱤᱨ ᱵᱩᱨᱩ ᱠᱚᱨᱮ ᱡᱟᱦᱟᱸ ᱚᱸ ᱡᱚᱢᱟᱜ ᱠᱚ ᱥᱮ ᱩᱫ ᱮᱸ ᱩᱫ ᱯᱩᱴᱠᱟᱹ ᱠᱚ ᱡᱟᱢᱚᱜ ᱜᱮᱭᱟ? ᱦᱮᱸ ᱟᱯᱮ ᱥᱮᱫ ᱫᱚ ᱩᱫ ᱠᱚ ᱯᱩᱴᱠᱟᱹ ᱠᱚᱠᱚ ᱧᱟᱢᱚᱜ ᱜᱮᱭᱟ ᱥᱮ ᱵᱟᱝᱟ᱾
ᱦᱮᱸ ᱧᱟᱢᱚᱜ ᱜᱮᱭᱟ ᱠᱚ ᱮᱸᱠᱦᱟᱱᱡ᱾
ᱛᱟᱦᱞᱮ ᱩᱱᱠᱩ ᱫᱚ ᱚᱠᱟ ᱞᱮᱠᱟ ᱯᱮ ᱦᱟᱞᱟᱝ ᱟᱹᱜᱩ ᱠᱚᱣᱟ ᱢᱟᱱᱮ ᱟᱠᱷᱨᱤᱧ ᱞᱮᱠᱟ ᱥᱮ ᱚᱲᱟᱜ ᱡᱚᱢ ᱞᱮᱠᱟᱯᱮ ᱦᱟᱞᱟᱝ ᱠᱩ᱾
ᱟᱫᱚ ᱚᱠᱟ ᱞᱮᱠᱟ ᱠᱚ ᱧᱟᱢᱚᱜᱼᱟ, ᱠᱷᱟᱡ ᱚᱱᱠᱟ ᱜᱮᱞᱮ ᱦᱟᱞᱟᱝ ᱠᱚ ᱜᱮᱭᱟ᱾
ᱚᱸ ᱛᱟᱦᱚᱞᱮ ᱟᱠᱷᱨᱤᱧ ᱦᱚᱸᱯᱮ ᱟᱠᱷᱨᱤᱧ ᱠᱚᱜᱮᱭᱟ᱾
ᱦᱮᱸ ᱟᱠᱷᱨᱤᱧ ᱦᱚᱞᱮ ᱟᱠᱷᱨᱤᱧ ᱠᱚᱜᱮᱭᱟ᱾